ᱦᱡ
ᱦᱳᱭ ᱜᱚᱢᱠᱮ ᱡᱚᱦᱟᱨ ᱜᱮ, ᱦᱳᱭ ᱡᱚᱦᱟᱨ ᱜᱮ᱾ ᱟᱪᱪᱷᱟ ᱜᱚᱝᱠᱮ ᱟᱯᱮ ᱥᱮᱫ ᱫᱚ ᱥᱤᱫᱩ ᱠᱟᱹᱱᱩ ᱫᱚ ᱪᱮᱫ ᱞᱮᱠᱟ, ᱦᱩᱞ ᱢᱟᱦᱟ ᱫᱚ ᱪᱮᱫ ᱞᱮᱠᱟ ᱢᱟᱱᱟᱣ ᱵᱟᱛᱟᱜ ᱠᱟᱱᱟ?
ᱦᱩᱞ ᱢᱟᱦᱟ ᱫᱚ ᱵᱷᱟᱜᱮ ᱫᱚ ᱵᱷᱟᱜᱮ ᱜᱮ ᱢᱟᱱᱟᱣ ᱟᱠᱟᱜᱼᱟ᱾
ᱦᱳᱭ-ᱦᱳᱭ᱾
ᱱᱚᱣᱟ ᱛᱤᱨᱤᱥᱟ ᱡᱩᱱ ᱡᱟᱦᱟᱸ ᱠᱚ ᱞᱟᱹᱭ ᱫᱟ ᱛᱚ?
ᱦᱳᱭ ᱦᱳᱭ ᱛᱤᱨᱤᱥᱮ ᱡᱩᱱ ᱦᱳᱭ ᱟᱵᱚ ᱛᱤᱨᱤᱥᱮ ᱡᱩᱱ ᱫᱚ ᱟᱵᱚ ᱚᱠᱟ ᱠᱚᱫᱚ ᱥᱤᱫᱩ ᱠᱟᱹᱱᱩ ᱛᱟᱹᱠᱤᱱ ᱟᱵᱚ ᱵᱷᱟᱨᱚᱛ ᱫᱤᱥᱚᱢ ᱟ ᱯᱷᱩᱨᱜᱟᱹᱞ ᱞᱟᱹᱜᱤᱫ ᱠᱤᱱ ᱮᱛᱚᱦᱚᱵ ᱮᱫ ᱠᱟᱱ ᱛᱟᱦᱮᱸᱱᱟ ᱦᱩᱞᱠᱤᱱ ᱮᱦᱚᱵ ᱞᱮᱫᱟ ᱠᱤᱱ᱾ ᱟᱨ ᱩᱱᱠᱤᱱ ᱫᱚ ᱥᱤᱫᱩ, ᱠᱟᱹᱱᱦᱩ, ᱪᱟᱸᱫᱽ, ᱵᱷᱟᱭᱨᱚ, ᱯᱷᱩᱞᱳ, ᱡᱷᱟᱱᱚ, ᱩᱱᱠᱩ ᱠᱚᱣᱟᱜ ᱜᱚᱲᱚ ᱥᱚᱯᱚᱦᱚᱫ ᱛᱮ ᱱᱚᱜᱼᱚᱭ ᱛᱮᱦᱮᱧ ᱵᱷᱟᱨᱚᱛ ᱥᱟᱫᱷᱤᱱ ᱠᱚᱫᱚ ᱦᱩᱭ ᱠᱟᱱᱟ ᱾ ᱟ ᱯᱷᱩᱨᱜᱟᱹᱞ ᱦᱩᱭᱱᱟ᱾ ᱟᱨ ᱱᱩᱠᱩ ᱚᱱᱟ ᱤᱭᱟᱹ ᱛᱮᱜᱮ ᱟᱵᱚ ᱫᱚ ᱟ ᱡᱟᱣᱜᱮ ᱥᱮᱨᱢᱟ ᱛᱤᱨᱤᱥᱮ ᱡᱩᱱ ᱟᱵᱚ ᱦᱩᱞ ᱢᱟᱦᱟ ᱢᱮᱱᱛᱮᱵᱚᱱ ᱢᱟᱱᱟᱣ ᱵᱟᱛᱟᱣ ᱟᱹᱜᱩᱭᱮᱜᱼᱟ᱾
ᱩᱱᱠᱩᱣᱟᱜ ᱚᱱᱟ ᱤᱭᱟᱹᱛᱮ
ᱦᱳᱭ-ᱦᱳᱭ ᱩᱱᱠᱩᱣᱟᱜ ᱤᱭᱟᱹ ᱩᱭᱦᱟᱹᱨ
ᱦᱳᱭ᱾
ᱵᱷᱟᱵᱽᱱᱟ ᱪᱤᱱᱛᱟᱹ ᱟᱵᱚ ᱚᱱᱟ ᱵᱚᱱ ᱟᱹᱜᱩᱭᱮᱜᱼᱟ ᱵᱚᱱ᱾
ᱛᱤᱨᱤᱥᱮ ᱡᱩᱱ ᱨᱮᱢᱟ, ᱦᱮᱸ ᱞᱟᱹᱭ ᱢᱮ?
ᱦᱳᱭ ᱟᱫᱚ ᱛᱤᱨᱤᱥᱮ ᱡᱩᱱ ᱨᱮᱫᱚ ᱟᱯᱮ ᱠᱚ ᱥᱮᱫ ᱫᱚ, ᱪᱮᱫ ᱞᱮᱠᱟ ᱵᱟᱝᱠᱚ ᱢᱟᱱᱟᱣ? ᱚᱱᱟᱢᱟ ᱵᱟᱞᱤᱧ ᱧᱮᱞ ᱠᱟᱜᱼᱟ, ᱛᱚ ᱟᱞᱮ ᱥᱮᱫ ᱫᱚ ᱟᱹᱰᱤ ᱡᱚ ᱡᱟᱣᱨᱟᱜᱼᱟ ᱵᱷᱟᱜᱮ ᱦᱚᱲ ᱠᱚ ᱡᱟᱣᱨᱟᱜᱼᱟ, ᱟ ᱟᱨ ᱜᱚᱝᱠᱮ ᱟᱯᱮ ᱥᱮᱫ ᱫᱚ ᱮᱱᱮᱡ ᱥᱮᱨᱮᱧ ᱠᱚ ᱦᱳᱭᱳᱜᱼᱟ ᱥᱮ ᱵᱟᱝᱜ ᱜᱮ?
ᱦᱮᱸ ᱜᱚᱝᱠᱮ ᱦᱳᱭᱳᱜ ᱜᱮᱭᱟ ᱮᱱᱮᱡ ᱥᱮᱨᱮᱧ᱾
ᱦᱳᱭ-ᱦᱳᱭ ᱮᱠᱪᱩᱭᱮᱞᱤ ᱠᱟᱛᱷᱟ ᱠᱟᱛᱷᱟ ᱨᱮ ᱢᱮᱱ ᱞᱮᱠᱷᱟᱱ ᱮ ᱮᱱᱮᱡ ᱥᱮᱨᱮᱧ ᱫᱚ ᱩᱱ ᱦᱤᱞᱳᱜ ᱫᱤᱱ ᱫᱚ ᱵᱟᱝ ᱦᱳᱭᱳᱜ ᱫᱚᱨᱠᱟᱨ? ᱪᱮᱫᱟᱜ ᱥᱮ ᱩᱱᱠᱤᱱ ᱫᱚ-ᱩᱱᱠᱤᱱ ᱫᱚ, ᱩᱱᱠᱤᱱ ᱦᱩᱞ ᱠᱟᱜᱼᱟ ᱠᱤᱱ ᱥᱮ, ᱦᱳᱭ-ᱦᱳᱭ ᱞᱟᱹᱲᱦᱟᱹᱭ ᱟᱠᱟᱼᱜ ᱠᱤᱱ ᱦᱳᱭ᱾ ᱟᱫᱚ ᱚᱱᱟᱛᱮ ᱚᱱᱟ ᱫᱚ ᱨᱟᱹᱥᱠᱟᱹ ᱞᱟᱹᱜᱤᱫ ᱵᱟᱝ, ᱦᱮᱸ ᱫᱩᱠ ᱫᱤᱱ ᱟᱫᱚ ᱪᱮᱜ ᱵᱚᱱ ᱢᱮᱱᱟ ᱡᱟᱭᱜᱟ ᱡᱟᱭᱜᱟ ᱫᱚᱠᱚ ᱨᱟᱹᱥᱠᱟᱹᱜ ᱠᱟᱱ ᱜᱮᱭᱟ ᱠᱚ ᱡᱟᱭᱜᱟ ᱡᱟᱭᱜᱟ ᱫᱚ ᱵᱟᱝ᱾
ᱦᱮᱸ
ᱟᱨ ᱢᱟᱱᱟᱣ ᱜᱮᱭᱟ ᱠᱚ ᱚᱱᱠᱟᱜᱮ ᱜᱟᱯᱟᱞ ᱢᱟᱨᱟᱣ ᱠᱚ ᱞᱟᱹᱴᱩᱜ ᱞᱟᱹᱴᱩᱜ ᱠᱚ ᱢᱟᱨᱮ ᱦᱟᱲᱟᱢ ᱦᱚᱲ ᱠᱩ ᱥᱮᱫᱟᱭ ᱠᱟᱛᱷᱟ ᱠᱚᱠᱚ ᱞᱟᱹᱭ ᱦᱟᱹᱴᱤᱧ ᱟᱠᱚ᱾ ᱟᱨ ᱠᱟᱹᱴᱤᱡ ᱠᱟᱹᱴᱤᱡ ᱦᱚᱲ ᱠᱚ ᱥᱮᱲᱟ ᱟᱠᱚ ᱠᱚ ᱦᱳᱭᱥᱮ ᱟᱨ ᱛᱮᱦᱮᱧ ᱡᱩᱫᱤ ᱩᱱᱠᱩ ᱢᱟᱨᱮ ᱢᱟᱨᱮ ᱦᱟᱲᱟᱢ ᱦᱚᱲ ᱠᱚ ᱡᱩᱫᱤ ᱟᱵᱚ ᱵᱟᱠᱚ ᱞᱟᱹᱭ ᱵᱚᱱᱟ ᱛᱚ ᱟᱵᱚ ᱠᱷᱚᱡ ᱫᱚ ᱟᱵᱚ ᱫᱚ ᱚᱠᱟ ᱠᱷᱚᱡ ᱵᱚᱱ ᱥᱮᱲᱟᱭᱟ ᱚᱱᱟ ᱫᱚ᱾
ᱦᱮᱸ ᱚᱱᱟ ᱢᱟ ᱴᱷᱤᱠ ᱜᱮᱵᱤᱱ ᱞᱟᱹᱭ ᱟᱠᱟᱫᱟ᱾ ᱛᱚᱵᱮ ᱟᱹᱞᱤᱧ ᱱᱚᱛᱮ ᱫᱚᱞᱤᱧ ᱧᱮᱞ ᱵᱟᱲᱟ ᱟᱠᱟᱫᱟ ᱟᱞᱮ ᱱᱚᱸᱰᱮ ᱦᱩᱞ ᱡᱚᱠᱷᱚᱱ ᱠᱚ ᱢᱟᱱᱟᱣ ᱜᱮᱭᱟ ᱥᱮ ᱩᱱᱫᱚ ᱯᱳᱭᱞᱳ ᱦᱩᱞ ᱵᱟᱠᱷᱟᱨᱟᱛᱮ ᱡᱟᱦᱟᱸ ᱟᱛᱳ ᱨᱮᱱ ᱠᱚ ᱦᱮᱡᱱᱟ ᱟᱨᱠᱤ᱾
ᱦᱮᱸ
ᱱᱚᱣᱟ ᱯᱩᱲᱥᱤ ᱠᱚᱨᱮᱱ
ᱦᱳᱭ ᱦᱳᱭ
ᱦᱮᱡ ᱱᱟᱠᱚ, ᱫᱟᱨᱟᱢ ᱦᱩᱭᱱᱟ ᱞᱚᱴᱟ ᱫᱟᱜ ᱟᱛᱮ᱾
ᱦᱳᱭ ᱦᱳ
ᱫᱟᱨᱟᱢ ᱦᱩᱭ ᱠᱟᱛᱮ ᱟᱫᱚ ᱚᱱᱟ ᱦᱩᱞ ᱟᱠᱷᱲᱟ ᱥᱮᱫ ᱠᱚ ᱪᱟᱞᱟᱣ ᱱᱟᱛᱚ᱾
ᱦᱳᱭ
ᱪᱟᱞᱟᱣ ᱠᱟᱛᱮᱫ ᱡᱟ ᱜᱮ ᱯᱩᱡᱟᱹ ᱯᱟᱥᱟ ᱫᱮᱵᱟ-ᱥᱮᱵᱟ ᱡᱟ ᱱᱤᱭᱚᱢ ᱠᱟᱨᱚᱱ ᱠᱚ ᱢᱮᱱᱟᱜ ᱛᱟᱵᱚᱱᱟ ᱟᱨᱠᱤ
ᱦᱳᱭ ᱦᱳᱭ
ᱛᱚ ᱱᱚᱣᱟ ᱠᱚ ᱦᱩᱭ ᱱᱟ ᱟᱫᱚ ᱚᱱᱟ ᱠᱚ ᱵᱟᱠᱷᱨᱟᱛᱮ ᱠᱟᱹᱴᱤᱡ ᱵᱤᱱᱛᱤ ᱵᱟᱸᱠᱷᱮᱲ ᱚᱱᱟ ᱠᱚ ᱠᱚᱨᱟᱣ ᱠᱮᱫᱟ ᱠᱚ᱾
ᱦᱳᱭ
ᱛᱟᱨᱯᱚᱨ ᱚᱱᱟ ᱡᱟᱦᱟᱸ ᱚᱱᱮ ᱮᱱᱮᱡ-ᱥᱮᱨᱮᱧ ᱵᱤᱱ ᱞᱟᱹᱭ ᱠᱮᱫᱟ ᱥᱮ
ᱦᱳᱭ ᱦᱳᱭ
ᱚᱱᱟ ᱯᱚᱨᱮ ᱚᱱᱮ ᱴᱟᱢᱟᱠ ᱛᱩᱢᱫᱟᱜ ᱟᱛᱮᱜ ᱠᱟᱹᱴᱤᱡ ᱠᱚ ᱮᱱᱮᱡ ᱜᱮᱭᱟ ᱟᱨᱠᱤ᱾
ᱦᱩᱸ ᱦᱩᱸ ᱦᱳᱭ ᱦᱳᱭ ᱴᱷᱤᱠᱜᱮ ᱚᱱᱠᱟᱜᱮ ᱟᱞᱮ ᱥᱮᱫ ᱦᱚᱸ ᱤᱱᱠᱟ ᱜᱮ ᱥᱮᱱᱚᱜ ᱠᱟᱱᱟ᱾ ᱡᱟᱣ ᱟᱵᱚ ᱥᱮᱨᱢᱟ ᱜᱮ, ᱟᱨ ᱦᱚᱲ ᱠᱚ ᱡᱟᱣᱨᱟᱜ ᱜᱮᱭᱟ ᱠᱚ
ᱦᱮᱸ ᱦᱮᱸ
ᱩᱱ ᱨᱮᱦᱚᱸ ᱚᱱᱠᱟᱜᱮ ᱦᱩᱭᱩᱜ-ᱟ᱾ ᱟᱨ ᱜᱩᱨᱩ ᱜᱚᱢᱠᱮᱭᱟᱜ ᱡᱟᱱᱟᱢ ᱢᱟᱦᱟ ᱵᱟᱹᱭᱥᱟᱹᱠᱷ ᱠᱩᱱᱟᱹᱢᱤ ᱚᱱᱠᱟ ᱚᱱᱟ ᱦᱚᱸ ᱠᱚ ᱢᱟᱱᱟᱣᱟ ᱥᱟᱸᱜᱮ ᱜᱮ ᱦᱚᱲ ᱠᱚ ᱡᱟᱣᱨᱟᱜ-ᱟ᱾ ᱦᱳᱭ ᱟᱨ ᱜᱚᱝᱠᱮ ᱟᱯᱮᱥᱮᱫ ᱫᱚ ᱪᱮᱫ ᱠᱚ ᱯᱨᱳᱜᱨᱟᱢ ᱯᱮ ᱫᱚᱦᱚᱭ ᱜᱮᱭᱟ? ᱥᱮᱨᱢᱟᱨ ᱨᱮ ᱪᱮᱫ ᱠᱚ ᱞᱟᱹᱴᱩ ᱞᱟᱹᱴᱩ ᱯᱨᱳᱜᱨᱟᱢ ᱠᱚ ᱛᱟᱦᱮᱱ ᱜᱮᱭᱟ? ᱦᱳᱭ,
ᱢᱟᱱᱮ ᱚᱱᱟ ᱦᱩᱞ ᱢᱟᱦᱟ ᱫᱤᱠ ᱫᱤᱭᱮᱛᱮ᱾ ᱚᱱᱟ ᱦᱩᱞ ᱦᱩᱞ ᱢᱟᱦᱟ ᱫᱤᱠ ᱫᱤᱭᱮ᱾
ᱦᱳᱭ
ᱱᱚᱸᱰᱮ ᱫᱚ ᱩᱱᱟᱹᱜ ᱞᱟᱹᱴᱩ ᱞᱟᱹᱴᱩ ᱯᱨᱳᱜᱨᱟᱢ ᱠᱚᱫᱚ ᱵᱟᱝ ᱦᱩᱭᱩᱜ ᱜᱮᱭᱟ ᱟᱨᱠᱤ᱾
ᱦᱳᱭ ᱦᱳᱭ ᱦᱮᱸ ᱡᱟᱭᱜᱟ ᱡᱟᱭᱜᱟ ᱛᱮ ᱠᱤᱪᱷᱩ ᱠᱤᱪᱷᱩ ᱦᱳᱭ ᱡᱟᱜᱟ ᱡᱟᱭᱜᱟᱛᱮ ᱠᱤᱪᱷᱩ ᱠᱤᱪᱷᱩ ᱦᱚᱲ ᱫᱚ ᱚᱱᱠᱟ ᱯᱨᱳᱜᱨᱟᱢ ᱞᱮᱠᱟ ᱟᱹᱰᱤ ᱞᱟᱹᱴᱩ ᱫᱚ ᱵᱟᱠᱚ ᱦᱚᱪᱚᱭ ᱜᱮᱭᱟ ᱡᱟ ᱛᱷᱚᱲᱟ ᱠᱟᱹᱴᱤᱡ ᱠᱟᱹᱡ-ᱠᱟᱹᱡ ᱤᱭᱟᱹ ᱵᱚᱸᱜᱟ ᱵᱳᱨᱳ ᱠᱚ ᱦᱩᱭᱩᱜ-ᱟ ᱥᱮ ᱟᱨ
ᱦᱩᱸ ᱦᱩᱸ ᱦᱩᱸ
ᱦᱩᱭᱩᱜ-ᱟ ᱤᱱᱠᱟ ᱛᱮᱜᱮ ᱠᱚ ᱯᱟᱨᱚᱢᱮᱜᱼᱟ᱾
ᱯᱟᱨᱚᱢᱮᱜᱼᱟ ᱦᱮᱸ ᱾
ᱟᱞᱮ ᱱᱚᱸᱰᱮ ᱦᱚᱸ ᱟᱞᱮ ᱱᱚᱸᱰᱮ ᱦᱚᱸ ᱠᱷᱩᱵ ᱮᱠᱴᱟ ᱫᱚ ᱢᱟᱱᱮ ᱞᱟᱹᱴᱷᱩ ᱧᱚᱜ ᱫᱚ ᱵᱟᱝ ᱦᱩᱭᱩᱜᱼᱟ ᱜᱚᱝᱠᱮ ᱢᱟᱱᱮ
ᱦᱩᱸ ᱦᱩᱸ ᱦᱩᱸ, ᱪᱷᱳᱴᱚ ᱠᱷᱟᱴᱚ ᱜᱮ ᱦᱳᱭ ᱦᱮ ᱾ ᱟᱪᱪᱷᱟ ᱜᱚᱝᱠᱮ ᱦᱳᱭ, ᱟᱞᱮ ᱥᱮᱫ ᱫᱚ ᱞᱟᱹᱴᱩ ᱞᱟᱹᱴᱩ ᱜᱮ ᱦᱩᱭᱩᱜ ᱾
ᱟᱪᱷᱟ ᱟᱪᱷᱟ, ᱠᱟᱹᱴᱤᱡ ᱵᱮᱤᱱ ᱞᱟᱹᱭ ᱞᱮᱠᱷᱟᱱ ᱠᱟᱹᱴᱤᱡ ᱞᱤᱧ ᱟᱸᱡᱚᱢ ᱠᱮᱭᱟ ᱾
ᱦᱚᱭ ᱪᱮᱫ ᱞᱤᱧ ᱞᱮᱭᱟ?
ᱱᱚᱜᱼᱚᱭ ᱪᱮᱫ ᱞᱮᱠᱟ ᱞᱟᱹᱴᱩ ᱞᱟᱹᱴᱩ ᱠᱚ ᱤᱭᱟᱹ ᱠᱚᱯᱮ ᱫᱚᱦᱚᱭ ᱜᱮᱭᱟ ᱥᱤᱫᱩ-ᱠᱟᱱᱩ ᱠᱚᱨᱮ ᱾
ᱦᱚᱥᱴᱮ ᱠᱟᱱᱩ ᱠᱚᱨᱮ ᱟᱞᱮ ᱫᱚ ᱠᱷᱮᱞᱟ ᱠᱚᱞᱮ ᱫᱚᱦᱚᱭ ᱜᱮᱭᱟ ᱠᱷᱮᱞᱟ ᱦᱚᱸᱞᱮ ᱫᱚᱦᱚᱭ ᱜᱮᱭᱟ ᱮᱱᱮᱡ ᱥᱮᱨᱮᱧ ᱫᱚ ᱡᱟᱹᱥᱛᱤ ᱫᱚ ᱵᱟᱞᱮ ᱫᱚᱦᱚᱭ-ᱟ, ᱠᱷᱮᱞᱟ ᱞᱮ ᱫᱚᱦᱚᱭᱟ ᱠᱷᱮᱞᱟ ᱫᱚ ᱱᱚᱝᱠᱟᱱ ᱠᱷᱮᱞᱟ ᱞᱮ ᱫᱚᱦᱚᱭᱟ ᱠᱤ ᱚᱱᱟ ᱫᱚ ᱟᱜ ᱛᱩᱧ,
ᱦᱮᱸ ᱾
ᱦᱮᱸ ᱾ ᱯᱩᱨᱟᱹ ᱟᱜ ᱛᱩᱧ ᱯᱟᱨᱟᱡᱽ ᱥᱤᱨᱯᱟᱹ ᱞᱮᱠᱟ ᱠᱚ ᱫᱚᱦᱚᱭᱟ ᱠᱚ ᱾ ᱠᱩᱲᱤ ᱦᱟᱡᱟᱨ, ᱢᱤᱫ ᱦᱟᱡᱟᱨ ᱚᱱᱠᱟ ᱠᱚ ᱫᱚᱦᱚᱭ ᱜᱮᱭᱟ ᱠᱚ, ᱟᱨ ᱠᱷᱮᱞᱟ ᱠᱚᱦᱚᱸ ᱦᱩᱭᱩᱜ ᱜᱮᱭᱟ ᱟᱫᱚ ᱚᱱᱟ ᱫᱚ ᱞᱟᱥ ᱨᱮ ᱚᱠᱚᱭᱮ ᱡᱤ ᱛᱟᱹᱜᱼᱟ ᱩᱱᱤ ᱧᱟᱢᱟ ᱠᱩᱲᱤ ᱦᱟᱡᱟᱨ ᱾
ᱦᱩᱸ, ᱟᱪᱷᱟ ᱛᱟᱦᱚᱞᱮ ᱟᱵᱤᱱ ᱚᱱᱛᱮ ᱫᱚ ᱞᱟᱴᱷᱩ ᱜᱮ ᱦᱩᱭᱩᱜᱼᱟ ᱜᱚᱝᱠᱮ ᱵᱟᱝ?
ᱦᱳᱭ ᱮᱠᱫᱚᱢ ᱞᱟᱹᱴᱩ ᱜᱮ ᱦᱩᱭᱩᱜᱼᱟ ᱾ ᱦᱩᱸ ᱾ ᱟᱨ ᱤᱱᱠᱟ ᱫᱚ ᱮᱱᱠᱟᱱ ᱠᱟᱹᱴᱤᱡ ᱯᱨᱳᱜᱮᱨᱟᱢ ᱢᱟ ᱛᱟᱦᱮᱱ ᱜᱮᱭᱟ ᱟᱨᱠᱤ ᱦᱚᱸᱜᱼᱚᱭ ᱥᱚᱨᱦᱟᱭ ᱟᱛᱟᱝ ᱫᱟᱨᱟᱢ ᱾ ᱟᱨ ᱵᱟᱦᱟ ᱢᱮᱞᱟ ᱵᱤᱫᱟᱹᱭ ᱞᱟᱹᱜᱤᱫ ᱾
ᱦᱩᱸ ᱦᱩᱸ ᱾
ᱦᱳᱭ ᱤᱱᱟᱹ ᱢᱟ ᱛᱟᱦᱮᱱ ᱜᱮᱭᱟ ᱚᱱᱠᱟ ᱠᱟᱹᱴᱤᱡ ᱠᱟᱹᱴᱤᱡ ᱯᱨᱳᱜᱮᱨᱟᱢ ᱠᱚᱢᱟ ᱛᱟᱦᱮᱱᱚᱜ ᱜᱮ ᱾ ᱟᱨ ᱵᱟᱹᱠᱤ ᱫᱚ ᱤᱱᱠᱟᱹ ᱠᱚᱛᱮ ᱜᱮ, ᱤᱱᱠ ᱜᱮ ᱪᱟᱞᱟᱜ ᱠᱟᱱᱟ ᱾
ᱢᱟᱱᱮ ᱠᱷᱩᱵ ᱮᱠᱴᱟ ᱞᱟᱴᱷᱩ ᱫᱚ ᱵᱟᱝ ᱜᱚᱢᱠᱮ ᱛᱟᱭᱛᱚ?
ᱦᱳᱭ ᱦᱳᱭ ᱾ ᱟᱪᱪᱷᱟ ᱜᱚᱝᱠᱮ ᱟᱯᱮ ᱤᱭᱟᱹ ᱪᱮᱫ ᱠᱚ ᱢᱮᱱᱟ ᱫᱟᱸᱥᱟᱭ ᱯᱚᱨᱚᱵᱽ ᱨᱮ ᱟᱫᱚ ᱚᱠᱟ ᱠᱚᱨᱮ ᱯᱮ ᱫᱟᱥᱟᱭᱚᱜᱼᱟ? ᱪᱮᱫ ᱞᱮᱠᱟ ᱯᱮ ᱫᱟᱥᱟᱭᱚᱜᱼᱟ ᱛᱷᱚᱲᱟ ᱠᱟᱹᱴᱤᱡ ᱵᱮᱱ ᱞᱟᱹᱭᱟ?
ᱟᱪᱪᱷᱟ ᱟᱪᱪᱷᱟ, ᱛᱟᱦᱚᱞᱮ ᱯᱳᱭᱞᱳ ᱮᱛᱚᱦᱚᱵ ᱠᱤᱱ ᱟᱸᱡᱚᱢ ᱵᱤᱱ ᱜᱚᱢᱠᱮ ᱦᱮᱸ ᱾
ᱦᱩᱸ ᱾
ᱫᱟᱸᱥᱟᱭ ᱵᱚᱸᱜᱟ ᱯᱟᱲᱟᱣ ᱱᱟᱛᱚ ᱟᱫᱚ ᱚᱱᱮ ᱫᱟᱸᱟᱭ ᱮᱱᱮᱡ ᱠᱚᱵᱚᱱ ᱪᱟᱞᱟᱜ ᱜᱮᱭᱟ ᱥᱮ? ᱯᱳᱭᱞᱳ ᱱᱚᱸᱰᱮ ᱟᱨ ᱠᱤ ᱡᱟᱦᱟᱸᱭ ᱡᱟᱦᱟᱸᱭ ᱫᱟᱸᱥᱟᱭ ᱵᱚᱸᱜᱟ ᱟᱨᱠᱤ ᱡᱟᱦᱟᱸᱭ ᱱᱟᱭᱠᱮ ᱵᱟᱵᱟ ᱵᱚᱱ ᱢᱮᱛᱟᱭ ᱠᱟᱱ ᱫᱚ ᱾
ᱦᱚᱭ ᱦᱚᱭ ᱾
ᱩᱱᱤᱭᱟᱜ ᱪᱷᱟᱴᱠᱟ ᱛᱮᱵᱤᱱ ᱪᱟᱞᱟᱣᱱᱟ ᱾
ᱦᱩᱸ ᱾
ᱪᱟᱞᱟᱣ ᱠᱟᱛᱮᱫ ᱾ ᱮᱸ ᱢᱟᱱᱮ ᱥᱤᱸᱫᱩᱨ ᱴᱤᱠᱟᱹ, ᱦᱟᱱᱟ ᱫᱷᱩᱯ ᱫᱷᱩᱱᱟᱹ ᱟᱛᱮᱫ ᱠᱚ ᱤᱭᱟᱹ ᱠᱚᱣᱟ ᱛᱚ ᱾ ᱢᱟᱱᱮ ᱡᱮ ᱵᱤᱱ ᱞᱮᱭ ᱦᱚᱴᱚ ᱟᱠᱚᱭᱟ ᱢᱟ ᱜᱚᱥᱟᱭ ᱱᱚᱜᱼᱚᱭ ᱱᱚᱛᱮ ᱞᱮ ᱪᱟᱞᱟᱜ ᱠᱟᱱᱟ ᱫᱟᱸᱥᱟᱭ ᱮᱱᱮᱡ ᱾ ᱥᱮ ᱫᱟᱸᱥᱟᱭ ᱫᱚᱱ ᱾
ᱛᱟᱦᱚᱞᱮ ᱱᱟᱭ ᱱᱟᱯᱟᱭ ᱛᱮᱜᱮ ᱡᱮᱢᱚᱱ ᱞᱮ ᱪᱟᱞᱟᱜ ᱢᱟ ᱾ ᱟᱨ ᱞᱮ ᱨᱩᱣᱟᱹᱲ ᱦᱤᱡᱩᱜ ᱢᱟ, ᱟᱫᱚ ᱚᱱᱟ ᱢᱮᱱ ᱠᱟᱛᱮᱜ ᱵᱤᱱ ᱚᱸᱰᱮ ᱯᱮ ᱟᱠᱷᱲᱟ ᱵᱤᱱ ᱨᱩ ᱠᱮᱫ ᱛᱮᱵᱤᱱ ᱩᱰᱩᱜ ᱪᱟᱞᱟᱣᱱᱟ ᱛᱚ ᱢᱟᱱᱮ ᱮᱴᱟᱜ ᱠᱚ ᱮᱴᱟᱜ ᱟᱛᱳ ᱟᱨᱠᱤ᱾
ᱦᱩᱸ ᱦᱩᱸ
ᱮᱱᱮᱡ ᱵᱮᱤᱱ ᱪᱟᱞᱟᱣᱱᱟ ᱚᱸᱰᱮ ᱵᱮᱤᱱ ᱮᱱᱮᱡ ᱵᱟᱲᱟ ᱠᱮᱫᱟ ᱟᱪᱪᱷᱟ ᱦᱩᱭᱱᱟ ᱟᱹᱭᱩᱵ ᱮᱱᱟ ᱛᱚ ᱟᱹᱭᱩᱵ ᱠᱟᱛᱮ ᱡᱚᱠᱷᱚᱱ ᱱᱚᱰᱮ ᱟᱨᱠᱤ ᱦᱩᱸ ᱩᱱᱠᱩ ᱜᱩᱨᱩ ᱠᱚ ᱢᱟᱱᱮ ᱛᱤᱨᱭᱳ ᱛᱮᱠᱚ ᱤᱫᱤ ᱠᱚᱣᱟ ᱥᱟᱫᱚᱢ ᱛᱮ ᱩᱱᱠᱩ ᱱᱚᱰᱮ ᱚᱱᱟ ᱠᱚ ᱥᱮᱨᱮᱧᱟ ᱡᱮ ᱱᱚᱝᱠᱟ ᱛᱤᱨᱭᱳ ᱛᱮᱞᱮ ᱥᱟᱜᱟᱲ ᱠᱮᱫ ᱢᱮ ᱚᱱᱠᱟ ᱠᱟᱛᱮᱜ ᱠᱚ ᱥᱮᱨᱮᱧ ᱜᱮᱭᱟ ᱠᱚ ᱱᱚᱸᱰᱮ ᱱᱟᱭᱠᱮ
ᱦᱳᱭ ᱦᱳᱭ
ᱟᱫᱚ ᱚᱱᱟ ᱵᱟᱠᱷᱨᱟ ᱵᱚᱸᱜᱟ ᱠᱚᱠᱚ ᱦᱤᱡᱩᱜ ᱜᱮᱭᱟ ᱵᱚᱸᱜᱟ ᱠᱚᱞᱮ ᱠᱩᱞᱤ ᱵᱟᱲᱟ ᱠᱚᱣᱟ ᱛᱟᱦᱚᱞᱮ ᱡᱮ ᱜᱚᱸᱥᱟᱭ ᱨᱟᱹᱥᱠᱟᱹ ᱨᱟᱹᱥᱠᱟᱹ ᱯᱮ ᱧᱟᱢ ᱮᱫᱟ ᱥᱮ ᱵᱟᱝ ᱟᱞᱮ ᱞᱮ ᱜᱟᱱ ᱫᱟᱲᱮᱭᱟᱜ ᱠᱟᱱᱟ ᱥᱮ ᱵᱟᱝ ᱵᱟᱝ ᱜᱚᱸᱥᱟᱭ ᱴᱷᱤᱠ ᱜᱮ ᱨᱟᱹᱥᱠᱟᱹᱮ ᱧᱟᱢ ᱮᱫᱟ ᱟᱫᱚ ᱚᱱᱠᱟ ᱠᱩᱞᱤ ᱵᱟᱲᱟᱛᱮᱫ ᱜᱮ ᱟᱫᱚ ᱟᱠᱚ ᱦᱚᱸ ᱟᱠᱚᱣᱟᱜ ᱤᱭᱟᱹ ᱛᱮᱠᱚ ᱛᱚᱲᱮ ᱥᱩᱛᱟᱢ ᱛᱮ ᱟᱨ ᱦᱚ ᱡᱟᱦᱟᱸ ᱠᱷᱚᱱ ᱠᱚ ᱟᱬᱜᱚ ᱦᱮᱡ ᱞᱮᱱᱟ ᱚᱸᱰᱮ ᱠᱚ ᱪᱟᱞᱟᱜᱼᱟ ᱟᱫᱚ ᱚᱱᱟ ᱯᱚᱨᱮᱜᱮ ᱟᱞᱮᱭᱟᱜ ᱟᱫᱚ ᱫᱟᱸᱥᱟᱭ ᱮᱱᱮᱡ ᱫᱚ ᱢᱟᱱᱮ ᱢᱟᱱᱮ ᱩᱱ ᱦᱤᱞᱳᱜ ᱫᱚ ᱢᱩᱪᱟᱹᱫ ᱮᱱᱟ ᱟᱨᱚ ᱫᱚᱥᱟᱨ ᱦᱤᱞᱳᱜ ᱟᱨᱚ ᱱᱚᱝᱠᱟ ᱜᱮᱞᱮ ᱪᱟᱞᱟᱜ ᱜᱮᱭᱟ
ᱦᱳᱭ ᱦᱳᱭ ᱴᱷᱤᱠ ᱟᱞᱮᱥᱮᱫ ᱚᱱᱠᱟ ᱜᱮ ᱟᱪᱪᱷᱟ ᱜᱚᱝᱠᱮ ᱢᱤᱫᱴᱮᱡ ᱠᱟᱛᱷᱟᱞᱤᱧ ᱠᱩᱞᱤ ᱵᱤᱱᱟ ᱟᱵᱤᱱ ᱫᱚ ᱠᱤ ᱠᱷᱟᱹᱞᱤ ᱥᱟᱱᱛᱟᱲ ᱚᱲᱟᱜ ᱨᱮᱜᱮ ᱠᱚ ᱫᱟᱸᱥᱟᱭᱚᱜᱼᱟ ᱥᱮ ᱟᱨ ᱫᱤᱠᱩ ᱚᱲᱟᱜ ᱠᱚᱨᱮ ᱦᱚᱸᱯᱮ ᱥᱮᱱᱚᱜ ᱜᱮᱭᱟ
ᱵᱟᱝᱜᱮ ᱫᱤᱠᱩ ᱚᱲᱟᱜ ᱫᱚ ᱵᱟᱞᱮ ᱪᱟᱞᱟᱜ ᱜᱮᱭᱟ ᱥᱟᱱᱛᱟᱲ ᱚᱲᱟᱜ ᱨᱮ
ᱦᱳᱭ ᱦᱳᱭ ᱦᱳᱭ
ᱛᱟᱦᱚᱞᱮ ᱟᱹᱵᱤᱱ ᱚᱱᱛᱮ ᱟᱹᱵᱤᱱ ᱚᱱᱛᱮ ᱫᱟᱸᱥᱟᱭ ᱠᱚ ᱮᱱᱮᱡ ᱜᱮᱭᱟ
ᱦᱳᱭ ᱮᱱᱮᱡ ᱜᱮᱭᱟ ᱠᱚ
ᱠᱟᱹᱴᱤᱡ ᱮᱱᱮᱡ ᱵᱟᱠᱷᱨᱟ ᱞᱟᱹᱭᱟ ᱵᱤᱱ ᱥᱮ ᱟᱹᱵᱤᱱᱟᱜ ᱚᱱᱛᱮ ᱪᱮᱫ ᱞᱮᱠᱟ
ᱟᱞᱮ ᱥᱮᱫ ᱦᱚᱸ ᱚᱱᱠᱟᱜᱮ ᱠᱤ ᱛᱷᱚᱲᱟ ᱛᱷᱚᱲᱟ ᱥᱟᱯᱲᱟᱣ ᱥᱟᱯᱲᱤ ᱠᱟᱛᱮ ᱥᱮ ᱥᱮᱛᱟᱜ ᱨᱮᱠᱚ ᱩᱰᱩᱠᱚᱜᱼᱟ ᱜᱩᱨᱩ ᱨᱟᱪᱟ ᱠᱷᱚᱱ ᱠᱚ ᱮᱦᱚᱵᱚᱜᱼᱟ ᱦᱳᱭᱥᱮ ᱜᱩᱨᱩ ᱨᱮᱪᱟ ᱠᱷᱚᱱ ᱠᱚ ᱦᱳᱭ ᱜᱩᱨᱩ ᱨᱟᱪᱟ ᱠᱷᱚᱱ ᱠᱚ ᱮᱦᱚᱵᱼᱟ ᱠᱚ ᱮᱱᱮᱡ ᱮᱫᱟ ᱠᱚ ᱚᱠᱟ ᱠᱚᱨᱮ ᱦᱚᱭᱛ ᱚᱠᱟ ᱠᱚᱨᱮ ᱫᱚ ᱵᱚᱸᱜᱟ ᱠᱚ ᱨᱩᱢ ᱚᱪᱚ ᱠᱚᱣᱟ ᱠᱚ
ᱦᱮᱸ ᱦᱮᱸ
ᱵᱚᱸᱜᱟ ᱠᱚ ᱟᱬᱜᱚ ᱠᱚᱣᱟ ᱠᱚ ᱟᱨ ᱚᱠᱟ ᱠᱚᱨᱮ ᱪᱚᱝ ᱫᱚ ᱵᱟᱝ ᱟᱫᱚ ᱡᱟᱜᱮ ᱩᱱᱠᱩ ᱠᱚ ᱮᱢᱚᱜᱼᱟ ᱚᱠᱚᱭ ᱠᱚᱪᱚᱝ ᱯᱟᱭᱥᱟ ᱠᱩᱢ ᱠᱚᱠᱚᱪᱚᱝᱫᱚ ᱪᱟᱣᱞᱮ ᱠᱚ ᱠᱩᱢ ᱠᱚᱠᱚᱪᱚᱝᱫᱚ ᱰᱷᱮᱨ ᱰᱷᱮᱨ ᱯᱚᱭᱥᱟ ᱠᱚ ᱮᱢᱚᱜ ᱟ ᱫᱚ ᱚᱱᱟ ᱫᱚ ᱟᱠᱚᱣᱟᱜ ᱤᱪᱪᱷᱟ ᱠᱟᱱᱟ ᱵᱚᱞᱮ
ᱦᱮᱸ ᱦᱮᱸ ᱚᱱᱟ ᱫᱚ ᱤᱪᱪᱷᱟ ᱠᱚᱛᱮ ᱦᱮᱸ
ᱛᱮ ᱠᱟᱱᱟ ᱟᱫᱚ
ᱚᱱᱟ ᱨᱮᱫᱚ ᱩᱱᱠᱩ ᱫᱟᱸᱥᱟᱭ ᱮᱱᱮᱡ ᱦᱚᱲ ᱠᱚᱫᱚ ᱠᱚᱲᱟ ᱠᱚᱦᱚᱸ ᱦᱟᱲᱟᱢ ᱠᱚ ᱡᱟᱦᱟᱱᱟᱜ ᱫᱚ ᱵᱟᱠᱚ ᱢᱮᱱᱟ ᱟᱯᱮ ᱡᱚᱯᱮ ᱢᱮᱱᱟ ᱚᱱᱟ ᱜᱮᱞᱮ ᱟ ᱤᱫᱤᱭᱟ ᱚᱱᱠᱟ ᱠᱚ ᱢᱮᱱᱠᱟᱛᱮᱫ ᱟᱨᱠᱚ ᱦᱤᱡᱩᱜᱼᱟ ᱟᱨᱦᱚᱸ ᱧᱤᱫᱟᱹ ᱠᱚ ᱦᱤᱡᱩᱜ ᱟᱠᱚ ᱟᱨᱦᱚᱸ ᱜᱩᱨᱩ ᱨᱟᱪᱟ ᱨᱮᱜᱮ ᱠᱚ ᱦᱤᱡᱩᱜᱼᱟ ᱟᱫᱚ ᱮᱱᱮᱡᱟᱠᱚ
ᱦᱮᱸ
ᱟᱫᱚ ᱵᱷᱟᱜᱟᱣᱟ ᱟᱨ ᱚᱠᱟ ᱦᱤᱞᱳᱜ ᱫᱚ ᱚᱱᱮ ᱵᱤᱡᱚᱭ ᱫᱚᱥᱚᱢᱤ ᱦᱩᱭᱩᱜᱼᱟ ᱦᱚᱳᱭᱥᱮ ᱫᱮᱵᱤᱮ ᱨᱮ
ᱦᱮᱸ ᱦᱮᱸ ᱦᱮᱸ
ᱛᱚ ᱩᱱ ᱦᱤᱞᱳ ᱠᱷᱲᱟ ᱠᱚ ᱦᱱᱛᱮ ᱮᱱᱮᱡ ᱟᱛᱮ ᱠᱚ ᱪᱟᱞᱟᱜ ᱟᱠᱚ ᱨᱩᱢ ᱵᱚᱸᱜᱟ ᱠᱚ ᱟᱠᱚ
ᱦᱮᱸ
ᱱᱚᱝᱠᱟ ᱟᱞᱮᱥᱮᱫ ᱫᱚ ᱟᱯᱮᱥᱮᱫ ᱫᱚᱠᱚ ᱤᱫᱤ ᱠᱚᱣᱟ ᱥᱮ ᱵᱟᱝᱜᱮ ᱚᱱᱟ ᱫᱚ ᱵᱟᱹᱞᱤᱧ ᱞᱟᱹᱭ ᱫᱟᱲᱮᱭᱟᱜᱼᱟ ᱛᱷᱚᱲᱟ ᱠᱟᱹᱴᱤᱡ ᱞᱟᱹᱭ ᱵᱤᱱ ᱦᱳᱭ ᱦᱳᱭ
ᱦᱟᱱᱤ ᱦᱚᱲ ᱫᱚ ᱢᱟᱱᱮ ᱨᱩᱨᱩᱢ ᱦᱚᱲ ᱜᱮ ᱟᱠᱚ ᱫᱚ ᱠᱚ ᱪᱟᱞᱟᱜ ᱜᱮᱭᱟ ᱛᱚᱵᱮ ᱱᱚᱸᱰᱮ ᱫᱚ ᱵᱟᱠᱚ ᱨᱩᱢᱩᱜ ᱜᱮᱭᱟ ᱟᱨᱠᱤ ᱚᱱᱟ ᱜᱩᱨᱩ ᱚᱲᱟᱜ ᱨᱮᱫᱚ
ᱦᱳᱭ ᱦᱳᱭ ᱦᱳᱭ
ᱢᱟᱱᱮ ᱨᱩᱣᱟᱹᱲ ᱦᱮᱡ ᱠᱟᱛᱮᱜ ᱠᱚ ᱨᱩᱢᱚᱜ ᱜᱮᱭᱟ᱾
ᱟᱪᱪᱷᱟ
ᱢᱟᱱᱮ ᱯᱳᱭᱞᱳ ᱫᱚ ᱜᱩᱨᱩ ᱚᱲᱟᱜ ᱨᱮᱞᱤᱧ ᱵᱮᱨᱮᱫ ᱦᱚᱴᱚᱟᱜ ᱠᱚᱣᱟ, ᱡᱮ ᱱᱚᱜᱼᱚᱭ ᱱᱚᱛᱮ ᱪᱟᱞᱟᱜ ᱠᱟᱱᱟ ᱱᱟᱭ ᱱᱟᱯᱟᱭ ᱛᱮ ᱤᱭᱟᱹᱛᱮ ᱨᱩᱣᱟᱹᱲ ᱦᱮᱡ ᱠᱟᱛᱮ ᱟᱫᱚᱞᱮ ᱠᱩᱞᱤ ᱟᱠᱚᱣᱟᱜ ᱡᱮ ᱨᱟᱹᱥᱠᱟᱹ ᱯᱮ ᱧᱟᱢ ᱠᱮᱫᱟ ᱥᱮ ᱟᱞᱮ ᱦᱚᱸ ᱱᱟᱭ ᱱᱟᱯᱟᱭ ᱛᱮᱞᱮ ᱫᱟᱲᱮᱭᱟᱜ ᱯᱮᱭᱟ ᱥᱮ ᱵᱟᱝ ᱥᱟᱜᱟᱲ ᱠᱟᱛᱮᱜ ᱤᱫᱤ ᱠᱟᱛᱮᱜ? ᱟᱫᱚ ᱩᱱ ᱥᱚᱢᱚᱭ ᱞᱮ ᱠᱩᱞᱤ ᱠᱚᱣᱟ ᱚᱱᱟ ᱵᱟᱠᱷᱨᱟ᱾
ᱦᱳᱭ ᱦᱳᱭ ᱴᱷᱤᱠ ᱛᱚᱵᱮ ᱜᱚᱢᱠᱮ ᱟᱯᱮ ᱥᱮᱫ ᱫᱚ ᱟᱹᱰᱤ ᱱᱟᱯᱟᱭ ᱜᱮ ᱦᱩᱭᱩᱜ ᱠᱟᱱᱟ ᱵᱷᱟᱜᱤ ᱜᱤ ᱟᱵᱮᱱᱟᱜ ᱛᱮᱞᱟ ᱟᱡᱚᱢ ᱠᱟᱛᱮᱜ ᱟᱹᱰᱤ ᱥᱟᱭ ᱥᱟᱭ ᱥᱟᱨᱦᱟᱣ ᱟᱹᱰᱤ ᱢᱚᱸᱡᱽ, ᱟᱨ ᱟᱞᱮ ᱥᱮᱫ ᱦᱚᱸ ᱟᱞᱮ ᱥᱮᱫ ᱦᱚᱸ ᱚᱱᱠᱟ ᱦᱩᱭᱩᱜ ᱞᱟᱹᱜᱤᱫ ᱠᱩᱨᱩᱢᱩᱴᱩ ᱦᱟᱛᱟᱣ ᱦᱩᱭᱩᱜᱼᱟ ᱟᱨ ᱤᱱᱟᱹ ᱤᱱᱠᱟᱹ ᱜᱤ ᱡᱟᱣᱜᱮ ᱟᱨ ᱥᱚᱨᱦᱟᱭ ᱠᱚᱢᱟ ᱠᱚ ᱛᱟᱦᱮᱱ ᱜᱮ ᱟᱫᱚ ᱥᱚᱨᱦᱟᱭ ᱦᱟᱹᱠᱩ ᱠᱷᱚᱱ ᱟᱨ ᱵᱟᱦᱟ ᱚᱠᱟᱴᱟᱜ ᱟᱯᱮ ᱡᱟᱹᱥᱛᱤ ᱢᱚᱡᱽ ᱯᱮ ᱢᱟᱱᱟᱣᱟ?
ᱟᱞᱮ ᱫᱚ ᱢᱚᱡᱽ ᱫᱚᱞᱮ ᱢᱟᱱᱟᱣᱟ ᱵᱟᱦᱟ᱾
ᱟᱪᱪᱷᱟ
ᱢᱟᱱᱮ ᱟᱹᱰᱤ ᱡᱟᱹᱥᱛᱤ ᱜᱮ ᱢᱟᱱᱮ ᱥᱚᱨᱦᱟᱭ ᱠᱷᱚᱱ ᱦᱚᱸ ᱡᱟᱹᱥᱛᱤ ᱜᱮ ᱵᱟᱦᱟ ᱜᱮᱞᱮ ᱢᱟᱱᱟᱣ ᱜᱮᱭᱟ᱾ ᱢᱟᱱᱮ ᱥᱚᱨᱦᱟᱭ ᱦᱚᱸᱞᱮ ᱢᱟᱱᱟᱣ ᱜᱮᱭᱟ ᱢᱟᱱᱮ ᱩᱱᱟᱹᱜ ᱴᱟ ᱫᱚ ᱵᱟᱝ ᱟᱨᱠᱤ᱾
ᱦᱩᱸ ᱦᱩᱸ ᱦᱩᱸ ᱦᱩᱸ ᱟᱪᱪᱷᱟ ᱜᱚᱢᱠᱮ ᱟᱯᱮ ᱫᱚ ᱤᱭᱟᱹ ᱵᱟᱦᱟ ᱨᱮ ᱟᱯᱮ ᱦᱳᱞᱤ ᱯᱮ ᱞᱟᱜᱟᱣᱟ ᱠᱤ ᱪᱮᱫ ᱯᱮ ᱪᱤᱠᱟᱹᱭᱟ?
ᱦᱩᱸ ᱵᱟᱝᱜᱮ ᱱᱚᱜ ᱚᱭ ᱛᱚ ᱡᱟᱦᱮᱨ ᱛᱷᱟᱱ ᱵᱤᱱ ᱦᱮᱡ ᱱᱟ
ᱦᱳᱭ
ᱡᱟᱦᱮᱨᱛᱷᱟᱱ ᱦᱮᱡ ᱠᱟᱛᱮᱜ ᱯᱩᱡᱟᱹ ᱵᱟᱲᱟ ᱦᱩᱭ ᱱᱟᱛᱚ?
ᱦᱳᱭ ᱦᱳᱭ
ᱦᱟᱱᱮ ᱡᱟᱦᱟᱸ ᱦᱟᱱᱟ ᱢᱟᱛᱠᱚᱢ ᱠᱚ ᱦᱟᱱᱮ ᱵᱟᱦᱟ ᱠᱚ ᱡᱟᱦᱟᱸ ᱦᱟᱹᱨ ᱟᱹᱜᱩ ᱠᱚᱫᱚ ᱢᱟᱱᱮ ᱦᱟ ᱦᱟᱞᱟᱝ ᱟᱹᱜᱩᱭ ᱫᱟ ᱠᱚ ᱵᱚᱸᱜᱟ ᱵᱩᱨᱩ ᱚᱱᱟ ᱟᱨ ᱚᱱᱮ ᱥᱟᱹᱜᱩᱱ ᱴᱷᱤᱞᱤ ᱨᱮ ᱡᱟᱦᱟᱸ ᱫᱟᱜ ᱛᱟᱦᱮᱱ ᱫᱚ᱾
ᱦᱳᱭ ᱦᱳᱭ
ᱚᱱᱟ ᱫᱟᱜ ᱫᱤᱱ ᱛᱚ ᱤᱭᱟᱹ ᱢᱟᱱᱮ ᱜᱚᱜ ᱠᱮᱫᱟ ᱠᱚ ᱛᱚ ᱫᱟᱜ ᱥᱟᱹᱜᱩᱱ ᱴᱷᱞᱤ ᱠᱚ ᱜᱚᱜ ᱠᱮᱫᱟ ᱛᱚ᱾
ᱦᱳᱭ
ᱚᱱᱟ ᱥᱟᱹᱜᱩᱱ ᱴᱷᱤᱞᱤ ᱜᱚᱜ ᱛᱮᱜᱮ ᱡᱚᱠᱷᱚᱱ ᱱᱟᱭᱠᱮ ᱡᱚᱠᱷᱚᱱ ᱚᱲᱟᱜ ᱞᱮ ᱤᱫᱤ ᱮᱭᱟ ᱵᱟᱦᱟ ᱨᱮ ᱩᱱ ᱥᱚᱢᱚᱭ ᱦᱟᱱᱮ ᱨᱟᱥᱛᱟ ᱠᱚᱨᱮ ᱢᱟᱱᱮ ᱠᱩᱞᱦᱤ ᱛᱮ ᱡᱚᱠᱷᱚᱱ ᱠᱚ ᱛᱟᱲᱟᱢ ᱪᱟᱜᱼᱟ ᱛᱚᱠᱷᱚᱱ ᱦᱟᱱᱟ ᱠᱟᱴᱟ ᱠᱚ ᱟᱹᱨᱩᱵ ᱠᱚᱣᱟ ᱥᱮ?
ᱦᱩᱸ ᱦᱩᱸ
ᱩᱱ ᱥᱚᱢᱚᱭ ᱜᱮ ᱚᱱᱟ ᱫᱟᱜ ᱫᱚᱞᱮ ᱫᱩᱞ ᱡᱩᱱᱤᱜᱼᱟ᱾ ᱢᱟᱱᱮ ᱦᱳᱞᱤ ᱠᱚᱫᱚ ᱵᱟᱝ ᱟᱨ ᱚᱱᱮ ᱡᱟᱦᱟᱸ ᱚᱱᱮ ᱥᱟᱨᱡᱚᱢ ᱵᱟᱦᱟ ᱟᱨ ᱚᱱᱮ ᱢᱟᱛᱠᱚᱢ ᱤᱭᱟᱹ ᱚᱱᱟᱜᱮ ᱤᱭᱟᱹ ᱢᱮᱱᱛᱮ ᱚᱱᱟ ᱜᱚᱪᱷᱟ ᱨᱮᱠᱚ ᱮᱢᱟ ᱠᱚᱣᱟ ᱡᱚᱠᱷᱚᱱ ᱠᱚ ᱫᱩᱞ ᱫᱟᱜ ᱫᱩᱞ